ᱦᱮᱸᱜᱚᱢᱠᱮ
ᱦᱮᱸ ᱡᱚᱦᱟᱨ ᱜᱮ
ᱦᱩᱸ ᱪᱮᱫ ᱞᱮᱠᱟ ᱢᱮᱱᱟᱜ ᱵᱤᱱᱟ ᱦᱮᱸ ᱱᱟᱯᱟᱭ ᱜᱮ
ᱚ ᱟᱹᱞᱤᱧ ᱦᱚᱸ ᱱᱟᱯᱟᱭ ᱜᱮ ᱱᱟᱯᱟᱭ ᱜᱮ
ᱚ ᱦᱳᱭᱛᱚ ᱟᱨ ᱚᱲᱟᱜ ᱠᱚᱨᱮ ᱪᱮᱫ ᱞᱮᱠᱟ ᱢᱮᱱᱟᱜ ᱠᱚᱣᱟ
ᱮ ᱡᱷᱚᱛᱚ ᱜᱮᱠᱚ ᱱᱟᱯᱟᱭᱟ ᱟᱯᱮ ᱫᱚ
ᱦᱚᱸ ᱟᱞᱮ ᱦᱚᱸ ᱱᱟᱯᱟᱭ ᱜᱮᱭᱟᱞᱮ ᱡᱚᱛᱚ
ᱠᱟᱹᱢᱤ ᱠᱚᱫᱚ ᱛᱤᱱᱟᱹᱜ ᱥᱟᱺᱜᱤᱧ ᱮᱱᱟ
ᱵᱟᱹᱫᱽ ᱠᱟᱹᱢᱤ ᱫᱚ ᱮᱠᱷᱚᱱ ᱫᱚ ᱟᱣᱨᱤᱭᱟᱜ-ᱟ ᱟᱨᱠᱤ ᱛᱚᱞᱟ ᱜᱤᱰᱤ ᱦᱩᱲᱩ ᱤᱫᱤ ᱠᱚᱣᱟᱠᱤ
ᱚ ᱦᱚᱸ ᱟᱯᱮ ᱥᱮᱱ ᱫᱚ ᱫᱟᱜ ᱟᱭ ᱥᱮ ᱵᱟᱝᱜ
ᱦᱮᱸ ᱫᱟᱜ ᱮᱫᱟᱭ ᱵᱟᱨᱥᱤᱧ ᱞᱟᱦᱟᱭ ᱫᱟᱜ ᱠᱮᱫᱟ ᱟᱫᱚ ᱦᱚᱜ ᱚᱭ ᱨᱤᱢᱤᱞ ᱨᱤᱢᱤᱞ ᱞᱮᱫᱟᱭ ᱫᱤᱱᱜᱮ ᱦᱚᱞᱟ ᱦᱚᱸ ᱛᱮᱦᱮᱧ ᱦᱚᱸ ᱟᱫᱚ ᱵᱟᱭ ᱫᱟᱜ ᱟᱠᱟᱫᱫᱟ
ᱦᱮᱸ ᱟᱞᱮ ᱥᱮᱱ ᱢᱟᱱ ᱡᱟᱸᱜᱟ ᱟᱫᱚ ᱛᱟᱦᱞᱮ ᱥᱮᱱ ᱦᱚᱸ ᱨᱤᱢᱤᱞ ᱢᱟ ᱨᱤᱢᱤᱞᱮᱜᱼᱟ ᱢᱮᱱᱠᱷᱟᱱ ᱫᱟᱜ ᱫᱚ ᱦᱟᱜ ᱵᱟᱭ ᱫᱟᱜᱮᱜᱼᱟ ᱟᱫᱚ ᱟᱞᱮ ᱫᱚ ᱟᱹᱰᱤ ᱜᱮᱞᱮ ᱟᱸᱴ ᱧᱚᱜ ᱠᱟᱱᱟ ᱱᱟᱸᱜ ᱫᱟᱜ ᱫᱚ ᱱᱟᱱᱟᱜ
ᱟᱨ ᱦᱳᱲᱳ ᱠᱚᱫᱚᱯᱮ ᱜᱤᱲᱤ ᱥᱟᱹᱛ ᱟᱠᱟᱫᱟ
ᱦᱮᱸ ᱦᱚᱭ ᱚᱱᱟ ᱠᱚᱫᱚ ᱱᱟᱦᱟᱜ ᱡᱩᱲᱤ ᱥᱟᱹᱛ ᱟᱠᱟᱜ ᱞᱮ ᱦᱮᱸ ᱚᱢᱚᱱ ᱵᱟᱲᱟ ᱟᱠᱟᱱᱟ ᱛᱚᱞᱟ ᱠᱚᱦᱚᱸ ᱦᱚᱲᱟᱜ ᱠᱚᱫᱚ ᱦᱟᱨᱟ ᱟᱠᱟᱱ ᱜᱮᱭᱟ ᱡᱩᱫᱤᱭ ᱛᱚ ᱫᱟᱜ ᱠᱟᱭ ᱡᱳᱨ ᱧᱚᱜ ᱜᱮ ᱮᱱᱠᱷᱟᱱ ᱫᱚ ᱨᱚᱦᱚᱭ ᱠᱚᱦᱚᱸ ᱠᱚ ᱮᱦᱚᱵ ᱵᱟᱲᱟ ᱠᱮᱫ ᱜᱮᱭᱟ
ᱚᱻ
ᱟᱫᱚ ᱟᱯᱮᱥᱱ ᱫᱚ ᱵᱩᱨᱩ ᱯᱟᱛᱟ ᱠᱚᱫᱚ ᱦᱩᱭᱩᱜ ᱟ ᱥᱮ ᱵᱟᱝ
ᱵᱩᱨᱩ ᱯᱟᱛᱟ ᱵᱩᱨᱩ ᱯᱟᱛᱟ ᱠᱷᱚᱱ ᱫᱚ ᱟᱹᱰᱤᱞᱮ ᱥᱟᱦᱟ ᱜᱮᱭᱟ ᱟᱞᱮ ᱫᱚ
ᱚ ᱦᱚ
ᱦᱮᱸ
ᱟᱯᱮ ᱫᱚ ᱦᱟᱸᱜ ᱟᱫᱚ ᱚᱠᱟ ᱫᱤᱥᱚᱢ ᱪᱚᱝ
ᱟᱞᱮ ᱵᱟᱸᱠᱩᱲᱟ ᱟᱯᱮ ᱫᱚ
ᱟᱞᱮ ᱫᱚ ᱱᱚᱣᱟ ᱫᱟᱢᱯᱟᱲᱟ ᱡᱷᱟᱲᱠᱷᱚᱸᱰ ᱫᱤᱥᱚᱢ
ᱚ
ᱟᱫᱚ ᱮᱱᱛᱮ ᱟᱯᱮᱥᱮᱱ ᱜᱮ ᱚᱱᱟ ᱯᱟᱴᱟᱵᱤᱸᱫᱟᱹ ᱯᱟᱛᱟ ᱢᱟ ᱟᱫᱚ ᱦᱮᱡ ᱵᱟᱲᱟ ᱟᱠᱟᱱᱟ ᱯᱮ ᱥᱮ ᱵᱟᱝ
ᱦᱮᱸ ᱯᱟᱴᱟᱵᱤᱫᱟᱹ ᱪᱟᱞᱟᱜ ᱜᱮᱭᱟᱞᱮ
ᱦᱮᱸ ᱦᱮᱸ ᱟᱫᱚ ᱚᱸᱰᱮ ᱪᱮᱫ ᱞᱮᱠᱟ ᱪᱮᱫ ᱞᱮᱠᱟ ᱦᱚᱲ ᱠᱚᱠᱚ ᱡᱟᱨᱨᱣᱟᱜᱼᱟ ᱚᱱᱟ ᱠᱟᱹᱴᱤᱡ ᱵᱤᱱ ᱞᱟᱹᱭ ᱧᱚᱜ ᱠᱮ ᱠᱷᱟᱱ
ᱵᱷᱟᱜᱮ ᱜᱮ ᱦᱚᱲ ᱠᱚ ᱡᱟᱣᱨᱟᱜᱼᱟ ᱞᱟᱭᱤᱱ ᱫᱷᱟᱨᱮ ᱨᱮ ᱯᱟᱴᱟᱵᱤᱫᱟᱹ ᱛᱟᱨᱯᱚᱨᱮ ᱮ ᱤᱧ ᱫᱚᱠᱟᱱ ᱛᱟᱦᱮᱱᱟ ᱯᱟᱹᱣᱨᱟᱹ ᱯᱤᱴᱷᱟᱹ ᱟᱵᱚᱣᱟᱜ ᱟᱵᱚᱣᱟᱜ ᱯᱟᱛᱟ ᱯᱚᱨᱚᱵᱽ ᱢᱟᱱᱮ ᱯᱟᱹᱣᱨᱟᱹ ᱡᱤᱞ ᱯᱤᱴᱷᱟᱹ ᱤᱱᱟᱹ ᱠᱚᱜᱮᱛᱚ ᱵᱮᱥᱤ ᱢᱮᱱᱟᱜᱼᱟ
ᱦᱮᱸ
ᱟᱪᱪᱷᱟ ᱟᱫᱚ ᱚᱱᱮ ᱡᱮ ᱯᱟᱹᱨᱣᱟᱹ ᱵᱮᱱ ᱞᱟᱹᱭ ᱠᱮᱫᱟ ᱟᱫᱚ ᱚᱱᱟ ᱯᱟᱹᱣᱨᱟᱹ ᱠᱚᱫᱚ ᱟᱠᱷᱨᱤᱧ ᱞᱟᱹᱠᱛᱤ ᱠᱟᱱᱟ ᱥᱮ ᱚᱱᱟ ᱠᱚᱫᱚ ᱵᱟᱝ ᱞᱟᱹᱠᱛᱤ ᱠᱟᱱ ᱛᱟᱵᱚᱱᱟ
ᱯᱟᱹᱣᱨᱟᱹ
ᱦᱩᱸ
ᱪᱮᱫ ᱤᱧ ᱞᱟᱹᱭᱟ ᱯᱳᱣᱨᱟᱹ ᱛᱚ ᱞᱟᱹᱠᱛᱤ ᱫᱚ ᱵᱟᱝ ᱠᱟᱱᱟ ᱟᱠᱷᱨᱤᱧ ᱫᱚ ᱟᱨ ᱯᱟᱹᱣᱨᱟᱹ ᱢᱟ ᱟᱵᱚᱣᱟᱜ ᱥᱚᱢᱟᱡᱽ ᱨᱮᱭᱟᱜ ᱜᱮ ᱠᱟᱱᱟ
ᱦᱩᱸ
ᱦᱮᱸ ᱵᱟ ᱢᱮᱱᱠᱷᱟᱱ ᱥᱚᱢ ᱥᱚᱢ ᱥᱚᱢᱟᱡ ᱨᱮᱦᱚᱸ ᱞᱟᱹᱭ ᱜᱟᱱᱚᱜᱼᱟ ᱵᱟᱝ ᱠᱟᱱᱟ ᱟᱨᱠᱤ ᱟᱵᱚ ᱵᱚᱱ ᱵᱚᱱ ᱚᱨᱥᱚᱝ ᱠᱟᱣᱱᱤᱜᱟ ᱯᱳᱣᱨᱟᱹ ᱛᱮᱫᱚ ᱟᱵᱚᱨᱮᱱ ᱵᱚᱸᱜᱟ ᱵᱩᱨᱩ ᱫᱚ ᱵᱟᱝᱠᱚ ᱫᱮᱵᱟ ᱥᱮᱵᱟᱜᱼᱟ ᱛᱚ ᱦᱟᱺᱰᱤ ᱛᱮᱜᱮ ᱦᱮᱣᱟ ᱦᱟᱺᱰᱤ ᱛᱮᱜᱮ ᱟᱫᱚ ᱱᱮᱛᱟᱨ ᱪᱮᱫ ᱵᱚᱱ ᱥᱚᱴᱠᱟᱴ ᱮᱫᱟᱵᱚᱱ ᱢᱟᱱᱮ ᱟᱹᱨᱤ ᱪᱟᱞᱤᱭᱟᱜ ᱟᱵᱚᱛᱮ ᱟᱹᱨᱤᱪᱟᱹᱞᱤ ᱵᱚᱱ ᱵᱮᱱᱟᱣ ᱡᱚᱝ ᱠᱟᱱᱟ ᱥᱮ
ᱪᱟᱞ
ᱟᱫ ᱟᱫ ᱯᱟᱹᱣᱨᱟᱹ ᱛᱮᱜᱮ ᱵᱚᱱ ᱯᱟᱨᱚᱢ ᱠᱟᱜ ᱠᱟᱱᱟ
ᱦᱩᱸ
ᱟᱨ ᱯᱳᱣᱨᱳ ᱢᱟ ᱟᱹᱰᱤ ᱠᱷᱟᱨᱟᱯ ᱡᱤᱱᱤᱥ ᱜᱮ ᱠᱟᱱᱟ
ᱟᱹᱰᱤ ᱜᱮ ᱠᱷᱟᱨᱟᱯ ᱟᱱᱟ ᱯᱟᱹᱣᱨᱟᱹ ᱧᱩ ᱠᱟᱫ ᱛᱮ ᱟᱫᱚ ᱠᱚ ᱵᱩᱞ ᱠᱚᱜ ᱠᱟᱱ ᱜᱮᱭᱟ ᱠᱚ ᱜᱤᱛᱤᱡ ᱵᱟᱲᱟᱜ ᱟᱠᱚ ᱧᱮᱞ ᱛᱮᱦᱚᱸ ᱵᱷᱟᱹᱜᱤ ᱵᱟᱵᱤᱱ ᱵᱩᱡᱷᱟᱹᱣᱟ
ᱦᱮᱸᱻ᱾ ᱢᱟᱱᱮ ᱯᱟᱹᱣᱨᱟᱹ ᱯᱟᱹᱣᱨᱟᱹ ᱫᱚ ᱵᱟᱝᱜᱮ ᱵᱷᱟᱜᱤᱭᱟ ᱡᱟᱦᱟᱸᱭ ᱜᱮᱠᱚ ᱠᱮ ᱟᱨᱠᱤ ᱛᱟᱥᱮ ᱢᱟᱱᱮ ᱯᱳᱣᱨᱟᱹ ᱫᱚ ᱟᱵᱚ ᱫᱚ ᱟᱵᱚ ᱫᱚ ᱢᱟᱱᱮ ᱟᱭᱩ ᱵᱟᱧᱪᱟᱜ ᱰᱟᱦᱟᱨ ᱫᱚ ᱵᱟᱭ ᱤᱫᱤᱭᱮᱫ ᱵᱚᱱᱟᱭ ᱢᱟ ᱞᱟᱹᱭ ᱵᱤᱱ ᱟᱵᱚ ᱫᱚ ᱢᱟᱱᱮ ᱜᱩᱡᱩᱜ ᱰᱟᱦᱟᱨ ᱜᱮ ᱤᱭᱟᱹ ᱵᱚ ᱵᱚᱱ ᱠᱟᱱᱟ ᱟᱵᱚ ᱡᱩᱫᱤ ᱛᱚᱣᱟ ᱡᱩᱫᱤ ᱧᱩᱭᱟ ᱮ ᱢᱤᱫ ᱴᱷᱚᱵ ᱡᱩᱫᱤᱢ ᱧᱩᱭᱟ ᱢᱤᱫ ᱴᱷᱚᱢ ᱢᱟᱭᱟᱢ ᱵᱟᱹᱲᱛᱤᱜᱼᱟ ᱟᱨ ᱯᱟᱹᱣᱨᱟᱹ ᱡᱩᱫᱤᱢ ᱧᱩᱭᱟ ᱢᱤᱫᱴᱷᱚᱢ ᱢᱟᱱᱮ ᱢᱤᱫ ᱫᱤᱱ ᱡᱤᱣᱤ ᱟᱭᱩ ᱠᱚᱢᱚᱜ ᱛᱟᱵᱚᱱᱟ᱾
ᱦᱩᱸᱻ ᱦᱩᱸᱻ᱾
ᱟᱵᱚ ᱫᱚ ᱧᱮᱞ ᱠᱟᱛᱮᱜ ᱜᱮᱛᱚ ᱵᱤᱥ ᱫᱚᱵᱚᱱ ᱫᱩᱞ ᱡᱚᱝ ᱠᱟᱱᱟ᱾
ᱦᱳᱭ ᱦᱳᱭ ᱟᱹᱰᱤ ᱡᱚᱛᱷᱟᱛ ᱠᱟᱛᱷᱟ ᱵᱮᱱ ᱢᱮᱱ ᱠᱮᱫᱟ ᱟᱫᱚ ᱱᱚᱣᱟ ᱠᱚ ᱤᱭᱟᱹᱛᱮ ᱟᱵᱚ ᱦᱚᱲ ᱡᱮᱵᱚᱱ ᱵᱩᱡᱷᱟᱹᱣ ᱫᱟᱲᱮᱭᱟ ᱠᱚᱣᱟ ᱮᱱᱠᱷᱟᱱ ᱪᱮᱫ ᱞᱮᱠᱟ? ᱪᱤᱠᱟ ᱵᱚᱱ ᱵᱩᱡᱟᱹᱣ ᱠᱮᱠᱚᱣᱟ᱾
ᱢᱟᱱᱮ ᱯᱟᱹᱣᱨᱟᱹ ᱜᱮ ᱢᱟᱱᱮ ᱯᱟᱹᱣᱨᱟᱹ ᱫᱚ ᱥᱟᱢᱟᱡᱤᱠ ᱢᱟᱱᱮ ᱯᱟᱹᱣᱨᱟᱹ ᱢᱟᱱᱮ ᱦᱚᱲᱟᱜ ᱠᱷᱚᱛᱤ ᱠᱟᱛᱮᱜ ᱦᱮᱸ ᱚᱠᱚᱭ ᱛᱤᱱᱟᱹᱜ ᱵᱚᱱ ᱵᱚᱲᱚ ᱞᱚᱠᱚᱜ ᱠᱟᱱᱟ, ᱵᱟᱵᱚᱱ ᱵᱚᱲᱚ ᱞᱳᱠ ᱫᱟᱲᱮᱭᱟᱜᱼᱟ ᱦᱮᱸ ᱵᱟᱝ ᱥᱮ ᱚᱱᱟ ᱫᱚ ᱠᱷᱚᱛᱤᱠᱚᱨ ᱡᱤᱱᱤᱥ ᱟᱵᱚ ᱦᱚᱸᱵᱚᱱ ᱪᱟᱹᱭᱟ ᱢᱟᱱᱮ ᱤᱧᱟᱹᱜ ᱦᱚᱸ ᱟᱞᱚ ᱠᱷᱚᱛᱤᱜ ᱢᱟ, ᱟᱨ ᱟᱨ ᱡᱟᱦᱟᱸᱭ ᱦᱚᱲ ᱩᱱᱤᱭᱟᱜ ᱦᱚᱸ ᱟᱞᱚ ᱠᱷᱚᱛᱤᱜ ᱢᱟ ᱢᱟᱱᱮ ᱴᱟᱠᱟ ᱴᱟᱠᱟ ᱧᱮᱞ ᱠᱟᱛᱮᱜ ᱫᱚ ᱵᱮᱵᱥᱟ ᱫᱚ ᱵᱟᱝ ᱵᱷᱟᱜᱤᱭᱟ ᱟᱨᱠᱤ, ᱚᱱᱟ ᱠᱚᱫᱚ ᱠᱷᱟᱨᱟᱯ ᱡᱤᱱᱤᱥ ᱠᱟᱱᱟ ᱟᱨᱠᱤ
ᱦᱩᱸᱻ᱾
ᱢᱟᱱᱮ ᱤᱧ ᱤᱧ ᱡᱩᱫᱤ ᱦᱚᱲᱟᱜ ᱠᱷᱚᱛᱤᱧ ᱪᱟᱹᱭᱟ ᱤᱧᱟᱹᱜ ᱦᱚᱸ ᱠᱷᱚᱛᱤᱜᱼᱟ ᱢᱤᱫ ᱫᱤᱱ ᱦᱤᱞᱳᱜ᱾ ᱚᱱᱟ ᱫᱚ ᱱᱤᱥᱪᱤᱱᱫᱚ ᱦᱩᱸ ᱟᱫᱚ ᱚᱠᱚᱭ ᱚᱠᱟᱴᱟᱜ ᱵᱷᱟᱜᱤ ᱵᱚᱱ ᱵᱩᱡᱟ ᱟᱨᱠᱤ ᱦᱮᱸ ᱵᱟᱝ
ᱦᱩᱸᱻ ᱦᱩᱸᱻ᱾
ᱟᱨ ᱯᱟᱹᱣᱨᱟᱹ ᱯᱟᱹᱣᱨᱟᱹ ᱠᱟᱛᱮᱜ ᱛᱚ, ᱟᱵᱚᱣᱟᱜ ᱥᱚᱢᱟᱡᱽ ᱜᱮ ᱞᱟ ᱞᱟᱛᱟᱨ ᱥᱮᱜ ᱟᱬᱜᱚ ᱪᱟᱞᱟᱜ ᱠᱟᱱᱟ᱾ ᱱᱤᱛᱚᱜ ᱟᱵᱚᱨᱮᱱ ᱠᱚᱲᱟ ᱜᱤᱫᱽᱨᱟᱹ ᱠᱩᱲᱤ ᱜᱤᱫᱽᱨᱟᱹ ᱢᱟᱱᱮ ᱠᱚᱲᱟ ᱜᱤᱫᱽᱨᱟᱹ ᱫᱚᱠᱚ ᱧᱩᱭᱮᱜ ᱜᱮᱭᱟ ᱦᱮᱸ ᱵᱟᱝ ᱚᱱᱟ ᱥᱟᱶᱛᱮ ᱱᱤᱛᱚᱜ ᱫᱚ, ᱱᱤᱛᱚᱜ ᱫᱚ ᱯᱟᱛᱟ ᱯᱚᱨᱚᱵ ᱨᱮ ᱧᱮᱞᱚᱜᱚᱜ ᱠᱟᱱᱟ ᱠᱩᱲᱤ ᱜᱤᱫᱽᱨᱟᱹ ᱜᱤᱫᱽᱨᱟᱹ ᱦᱚᱸᱠᱚ ᱧᱩᱭᱮᱫᱟ ᱧᱩᱭ ᱫᱟᱠᱚ ᱢᱟᱫᱚ ᱢᱟᱱᱮ ᱫᱚ ᱪᱮᱫ ᱠᱚᱲᱟ ᱜᱤᱫᱽᱨᱟᱹ ᱫᱚᱠᱚ ᱧᱩᱭ ᱠᱟᱛᱮᱜ ᱜᱮᱠᱚ ᱮᱱᱮᱡ ᱫᱟ᱾ ᱟᱨ ᱠᱩᱲᱤ ᱜᱤᱫᱽᱨᱟᱹ ᱫᱚ ᱵᱟᱝ ᱧᱩ ᱠᱟᱛᱮ᱾
ᱦᱩᱸ ᱟᱹᱞᱤᱧ ᱚᱱᱟ ᱯᱷᱳᱱ ᱠᱚᱨᱮ ᱞᱤᱧ ᱧᱮᱞ ᱵᱟᱲᱟ ᱠᱟᱜ ᱠᱚᱣᱟ᱾ ᱠᱚᱲᱟ ᱠᱚ ᱠᱩᱲᱤ ᱠᱚ ᱚᱱᱮ ᱢᱤᱫᱴᱷᱮᱱ ᱫᱩᱲᱩᱵ ᱠᱟᱛᱮᱜ ᱠᱚ ᱧᱩᱭ ᱭᱟᱠᱚ, ᱧᱩ ᱦᱟᱴᱤᱧᱟᱠᱚ ᱪᱟᱠᱷᱱᱟ ᱭᱟᱠᱚ ᱡᱤᱞ ᱡᱚᱢᱟ ᱟᱨ
ᱟᱨ ᱚᱱᱮ ᱚᱱᱠᱟ ᱚᱱᱮ ᱤᱭᱟᱹ ᱠᱚᱨᱮ ᱟᱯᱮ ᱚᱱᱛᱮ ᱢᱟ ᱵᱮᱥᱤ ᱦᱩᱭᱩᱜᱼᱟ? ᱥᱴᱮᱡ ᱯᱨᱳᱜᱨᱟᱢ ᱠᱚᱨᱮ ᱚᱱᱟ ᱠᱚᱨᱮ ᱥᱚᱠᱛᱚ ᱠᱚ ᱮᱱᱮᱡ ᱡᱚᱝᱼᱟ ᱠᱚ᱾
ᱦᱮᱸᱻ ᱦᱮᱸᱻ᱾ ᱚᱱᱟ ᱠᱚᱫᱚ ᱠᱷᱟᱨᱟᱯ ᱡᱤᱱᱤᱥ ᱠᱟᱱᱟ, ᱚᱱᱟ ᱜᱮᱛᱚ ᱟᱵᱚᱣᱟᱜ ᱥᱟᱱᱛᱟᱲ ᱮᱠᱫᱚᱢ ᱛᱤᱱᱟᱹᱜ ᱞᱟᱛᱟᱨ ᱢᱟᱱᱮ ᱥᱟᱱᱛᱤ ᱯᱚᱨᱤᱵᱮᱥ ᱛᱚ ᱵᱟᱭ ᱟᱬᱜᱚᱭ ᱫᱟᱭ᱾ ᱢᱟᱱᱮ ᱫᱚ ᱡᱟᱦᱟᱸ ᱫᱚ ᱥᱟᱱᱛᱤ ᱵᱚᱞᱛᱮ ᱜᱮᱞᱮ ᱡᱟᱦᱟᱸ ᱫᱚ ᱚᱨᱜᱮᱥᱴᱟᱨ ᱦᱩᱭᱞᱮ ᱚᱨᱜᱮᱥᱴᱟᱨ ᱫᱚ ᱵᱟᱝ ᱪᱮᱫ ᱠᱚ ᱞᱟᱹᱭᱟ ᱠᱚᱢᱯᱤᱴᱤᱥᱮᱱ᱾ ᱢᱤᱜᱴᱮᱱ ᱥᱟᱥᱠᱨᱤᱛᱤ ᱚᱱᱩᱥᱴᱷ ᱢᱟᱱᱮ ᱠᱷᱟᱴᱚ ᱠᱷᱟᱴᱚ ᱦᱮᱸ ᱵᱟᱝ ᱥᱮ? ᱚᱱᱟ ᱫᱚ ᱢᱤᱫᱴᱟᱝ ᱥᱟᱱᱛᱤ ᱯᱚᱨᱤᱵᱮᱥ ᱟᱹᱜᱩᱭᱟᱭ ᱥᱮ᱾ ᱟᱨ ᱚᱨᱜᱮᱥᱴᱟᱨ ᱦᱩᱭ ᱞᱮᱱᱠᱷᱟᱱ ᱚᱥᱟᱱᱛᱤ ᱯᱚᱨᱤᱵᱮᱥᱮ ᱟᱜᱩᱭᱟ᱾ ᱚᱠᱚᱭᱮ ᱠᱷᱟᱹᱯᱟᱹᱨᱤᱜ ᱠᱟᱱ ᱚᱠᱚᱭᱮ ᱮᱱᱮᱡ ᱡᱚᱝ ᱠᱟᱱ᱾ ᱢᱟᱱᱮ ᱱᱟᱱᱟ ᱦᱩᱱᱟᱹᱨ ᱟᱨᱚ ᱢᱟᱱᱮ ᱡᱷᱚᱛᱚ ᱵᱟᱵᱚᱱ ᱠᱩᱥᱤᱭᱟᱜᱼᱟ, ᱟᱫᱚ ᱚᱥᱟᱱᱛᱤ ᱟᱵᱚᱣᱟᱜ ᱢᱟᱱᱮ ᱚᱸᱰᱮ ᱛᱟᱦᱮᱸᱜᱮ ᱟᱫᱚ ᱠᱷᱟᱨᱟᱯ ᱜᱮᱵᱚᱱ ᱵᱩᱡᱷᱟᱹᱣᱟ ᱟᱨᱠᱤ, ᱵᱟᱝᱵᱚᱱ ᱛᱟᱦᱮᱸ ᱫᱟᱲᱮᱭᱟᱜ ᱠᱟᱱᱟ᱾ ᱟᱫᱚ ᱦᱚᱸᱜᱼ ᱱᱟ ᱠᱚᱜᱮ ᱟᱫᱚ ᱠᱚᱲᱟ ᱜᱤᱫᱽᱨᱟᱹ ᱢᱟᱱᱮ ᱵᱟᱨ ᱢᱚᱛᱚᱜ ᱠᱟᱱᱟ ᱠᱚᱛᱚ ᱠᱚᱲᱟ ᱜᱤᱫᱽᱨᱟᱹ
ᱜᱤᱫᱽᱨᱟᱹ ᱟᱜ ᱢᱤᱫ ᱢᱚᱛ ᱵᱚᱭᱮᱥ ᱠᱚᱣᱟᱜ ᱢᱤᱫ ᱢᱚᱛ᱾ᱦᱩᱸ ᱟᱫᱚ ᱚᱸᱰᱮ ᱚᱱᱮ ᱯᱟᱴᱟᱵᱤᱫᱟᱹ ᱞᱟᱹᱭ ᱠᱮᱜᱼᱟ, ᱚᱱᱟ ᱯᱟᱴᱟᱵᱤᱫᱟᱹ ᱨᱮᱫᱚ ᱵᱚᱸᱜᱟ ᱠᱚ ᱠᱚᱫᱚ ᱟᱯᱮ ᱫᱚ ᱵᱚᱸᱜᱟ ᱵᱟᱲᱟ ᱠᱟᱜ ᱯᱮ ᱥᱮ ᱟᱯᱮ ᱫᱚ ᱠᱷᱟᱹᱞᱤ ᱧᱮᱧᱮᱞ ᱜᱮᱯᱮ ᱦᱤᱡᱩᱜ?
ᱟᱞᱮ ᱫᱚ ᱧᱮᱧᱮᱞ ᱜᱮᱞᱮ ᱦᱤᱡᱩᱜᱼᱟ᱾
ᱦᱩᱸᱻ᱾
ᱧᱮᱧᱮᱞ ᱜᱮ ᱟᱨᱠᱤ, ᱯᱩᱡᱟᱹ ᱯᱟᱥᱟ ᱫᱤᱠ ᱛᱮᱫᱚ ᱵᱟᱝ ᱥᱮᱱ ᱦᱩᱭ ᱵᱟᱲᱟ ᱠᱟᱱᱟ᱾
ᱯᱟᱛᱟ ᱠᱚ ᱫᱚᱢᱮ ᱦᱩᱭᱩᱜᱼᱟ᱾ ᱞᱟᱹᱭ ᱟᱠᱚ ᱟᱫᱚ ᱟᱹᱞᱤᱧ ᱦᱚᱸ ᱥᱮᱱ ᱵᱟᱲᱟ ᱠᱟᱱ ᱜᱮᱭᱟᱞᱤᱧ ᱟᱫᱚ ᱩᱱᱟᱹᱜ ᱵᱷᱤᱲ ᱨᱮᱛᱚ ᱟᱫᱚ ᱯᱟᱛᱟ ᱠᱚᱦᱚᱸ ᱵᱟᱹᱧ ᱧᱮᱞ ᱧᱟᱢ ᱠᱟᱜᱼᱟ ᱤᱧᱫᱚ ᱮᱱᱮᱡ ᱦᱚᱲ ᱴᱷᱮᱱ ᱜᱮ ᱚᱱᱠᱟ ᱥᱩᱨ ᱠᱚᱜᱮ ᱵᱟᱹᱧ ᱥᱮᱱ ᱫᱟᱲᱮᱭᱟᱜᱼᱟ ᱚᱱᱟ ᱯᱷᱟᱨᱟᱠ ᱯᱷᱟᱨᱟᱠ ᱯᱷᱟᱫᱟ ᱯᱷᱟᱫᱟ ᱛᱮ ᱥᱮᱱ ᱦᱩᱭ ᱟᱠᱟᱱᱟ
ᱦᱮᱸ ᱟᱫᱚ ᱚᱸᱰᱮ ᱫᱚ ᱫᱤ ᱫᱤᱠᱩ ᱦᱚᱲ ᱢᱮᱥᱟᱭᱟ ᱦᱚᱸᱠᱚ ᱦᱤᱡᱩᱜ ᱜᱮᱭᱟ ᱫᱤᱠᱩ ᱦᱚᱸ ᱢᱮᱱᱟᱜ ᱠᱚᱣᱟ ᱥᱮ ᱩᱱᱠᱩ ᱪᱤᱞᱤ ᱩᱱᱠᱩ ᱪᱤᱞᱤ ᱠᱚ ᱢᱮᱱᱟᱜ ᱟᱨᱠᱤ ᱥᱩᱨ ᱥᱩᱯᱩᱨ ᱟᱫᱚ ᱩᱱᱟᱹᱜ ᱛᱚ ᱟᱞᱮᱚ ᱟᱨ ᱵᱟᱝᱞᱮ ᱥᱩᱨᱟ ᱥᱟᱺᱜᱤᱧ ᱜᱮᱭᱟᱞᱮ
ᱦᱳᱭ ᱤᱱᱟᱹ ᱪᱷᱟᱲᱟ ᱟᱯᱮ ᱚᱱᱟ ᱠᱚᱨ ᱫᱚ ᱟᱨ ᱪᱮᱫ ᱠᱚ ᱦᱩᱭᱩᱜᱼᱟ ᱚᱱᱠᱟᱱᱟᱜ
ᱯᱟᱴᱟᱵᱤᱫᱟᱹ ᱜᱮ ᱦᱩᱭᱩᱜᱜ ᱠᱟᱱᱟ ᱢᱟᱱᱮ ᱱᱚᱣᱟ ᱠᱚᱨᱮᱱᱟᱜ ᱫᱚ ᱵᱤᱠᱠᱷᱟᱛᱚ ᱢᱟᱱᱮ ᱚᱱᱟᱜᱮ ᱢᱟᱱᱮ ᱪᱷᱩᱴᱤ ᱪᱷᱩᱴᱤ ᱤᱭᱟᱹ ᱢᱟᱱᱮ ᱥᱤᱛ ᱥᱤᱛᱼ ᱥᱤᱛ ᱥᱚᱢᱚᱭ ᱥᱮ ᱩᱱᱟᱹᱜ ᱜᱚᱨᱚᱢ ᱵᱟᱹᱱᱩᱜᱼᱟ ᱦᱮᱸᱣᱟ ᱟᱢᱮᱞᱟ ᱛᱟᱢᱮᱞᱟ ᱛᱟᱦᱮᱱ ᱢᱟᱱᱮ ᱚᱥᱚᱥᱛᱤᱠᱚᱨ ᱵᱟᱝ ᱦᱩᱭᱩᱜᱼᱟ ᱤᱱᱟᱹᱜᱮ ᱫᱤᱜᱵᱟᱨ ᱢᱮᱞᱟ ᱟᱨᱠᱤ
ᱦᱩᱸ
ᱚᱱᱟ ᱟᱨ ᱵᱩᱨᱩ ᱵᱚᱸᱜᱟ ᱦᱩᱭᱩᱜ ᱠᱟᱱᱟ ᱵᱩᱨᱩ ᱵᱚᱸᱜᱟ ᱦᱚᱸ ᱵᱩ ᱵᱩᱨᱩ ᱢᱟᱱᱮ ᱛᱚ ᱟᱢ ᱛᱚ ᱟᱵᱚᱣᱟᱜ ᱟᱵᱚ ᱥᱟᱱᱛᱟᱲ ᱠᱚ ᱛᱤᱱᱟᱹᱜ ᱠᱚ ᱪᱟᱞᱟᱣ ᱫᱟᱲᱮᱭᱟᱜ ᱠᱟᱱᱟ ᱢᱟᱱᱮ ᱟᱵᱚ ᱫᱤᱠᱩ ᱡᱮᱢᱚᱱ ᱠᱚ ᱪᱟᱞᱟᱜᱼᱟ ᱦᱟᱱᱟᱜ ᱵᱟᱭᱨᱮ ᱵᱟᱭᱨᱮ ᱫᱟᱬᱟᱱ ᱦᱮᱸ ᱵᱟᱝ ᱟᱵᱚ ᱫᱚ ᱵᱟᱝᱵᱚᱱ ᱥᱮᱱ ᱫᱟᱲᱮᱭᱟᱜᱼᱟ ᱟᱫᱚ ᱟᱵᱚ ᱵᱩᱨᱩ ᱵᱚᱸᱜᱟᱢ ᱥᱮᱱ ᱞᱮᱱᱠᱷᱟᱱ ᱢᱟᱱᱮ ᱥᱚᱨᱤᱨ ᱥᱟᱥᱛᱷᱚ ᱦᱚᱸ ᱠᱟᱹᱴᱤᱡ ᱵᱷᱟᱸᱡᱟᱣ ᱦᱤᱡᱩᱜᱼᱟ ᱟᱨ ᱵᱩᱨᱩ ᱧᱮᱞ ᱦᱚᱸ
ᱦᱩᱸ
ᱱᱟᱯᱟᱭ ᱜᱮ ᱵᱩᱡᱷᱟᱹᱜᱼᱟ ᱟᱨᱠᱤ ᱤᱱᱟᱹᱛᱮ ᱵᱩᱨᱩ ᱵᱚᱸᱜᱟ ᱫᱚ ᱵᱚᱪᱷᱚᱨ ᱜᱮᱠᱚ ᱪᱟᱞᱟᱜᱼᱟ ᱟᱨᱠᱤ ᱫᱤᱭᱮ ᱠᱚ ᱟ ᱚᱠᱚᱭ ᱠᱚ ᱞᱟᱹᱭᱟ ᱠᱟᱴᱟ ᱦᱟᱹᱥᱩ ᱡᱟᱸᱜᱟ ᱦᱟᱹᱥᱩ ᱠᱚ ᱡᱟᱦᱟᱸᱭ ᱦᱟᱹᱥᱩ ᱠᱚᱣᱟ ᱵᱩᱨᱩ ᱫᱮᱡ ᱟᱲᱜᱩ ᱛᱮᱜᱮ ᱴᱷᱤᱠᱚᱜᱼᱟ ᱵᱟᱝ ᱦᱟᱹᱥᱩᱣᱟ ᱚᱱᱠᱟ ᱢᱮᱱ ᱠᱟᱛᱮᱫ ᱦᱚᱸᱠᱚ ᱪᱟᱞᱟᱜ ᱜᱮᱭᱟ
ᱟᱞᱮ ᱥᱩᱨ ᱨᱮ ᱮᱱᱟᱜ ᱵᱩᱨᱩ ᱵᱚᱸᱜᱟᱜ ᱫᱚ ᱦᱩᱭᱩᱜᱼᱟ ᱵᱩᱨᱩ ᱯᱟᱛᱟ ᱫᱚ ᱟᱫᱚ ᱟᱞᱮ ᱫᱚ ᱵᱩᱨᱩ ᱯᱟᱛᱟ ᱱᱮᱛᱟᱨ ᱫᱚ ᱵᱚᱪᱷᱚᱨ ᱞᱮᱠᱟ ᱜᱮᱞᱮ ᱥᱮᱱᱚᱜᱼᱟ ᱵᱩᱨᱩ ᱫᱷᱟᱨᱮ ᱦᱚᱲ ᱛᱚ
ᱦᱮᱸ ᱟᱨ ᱵᱩᱨᱩ ᱯᱟᱛᱟ ᱵᱩᱨᱩ ᱧᱮᱞ ᱫᱚ ᱵᱷᱟᱜᱤᱭᱟᱛᱚ ᱟᱨᱠᱤ ᱵᱩᱨᱩ ᱧᱮᱞ ᱵᱩᱨᱩ ᱦᱟᱣᱟ ᱦᱮᱸ ᱚᱱᱟ ᱦᱚᱸᱛᱚ ᱟᱥᱟᱲ ᱵᱚᱸᱜᱟ ᱦᱩᱭᱩᱜᱼᱟ
ᱦᱩᱸ ᱦᱳᱭ ᱟᱞᱮ ᱥᱩᱨ ᱠᱚᱨᱮ ᱜᱮ ᱦᱩᱭᱩᱜᱼᱟ
ᱟ ᱟᱪᱪᱷᱟ
ᱵᱚᱸᱜᱟ ᱵᱟᱰᱟᱭᱟᱠᱚ ᱛᱚ ᱮᱱᱠᱷᱟᱱ ᱫᱚ ᱡᱩᱫᱤ ᱚᱲᱟᱜ ᱨᱮᱱ ᱵᱟᱨᱯᱮ ᱦᱚᱲ ᱥᱮ ᱟᱛᱳ ᱨᱮᱱ ᱠᱚ ᱡᱟᱦᱟᱸᱭ ᱵᱚᱸᱜᱟ ᱞᱟᱹᱜᱤᱫ ᱥᱮᱱᱚᱜᱼᱟ ᱮᱱᱠᱷᱟᱱ ᱟᱫᱚ ᱞᱟᱹᱭᱟᱠᱚ ᱪᱚᱞᱚ ᱵᱟᱹᱵᱩ ᱥᱮᱱᱚᱜ ᱠᱟᱱ ᱯᱮ
ᱧᱮᱞ ᱟᱹᱜᱩᱭᱟᱵᱚᱱ ᱟᱫᱚ ᱥᱮᱱᱚᱜ ᱟᱞᱮ ᱟᱞᱮ ᱫᱚ
ᱚᱜ ᱚᱸᱰᱮ ᱫᱚ ᱦᱚᱲ ᱠᱚ ᱵᱚᱸᱜᱟᱭᱟ ᱥᱮ ᱫᱤᱠᱩ
ᱦᱩᱸ
ᱫᱤᱠᱩ ᱫᱚ ᱫᱤᱠᱩ ᱜᱮ ᱢᱟᱱᱮ ᱵᱚᱸᱜᱟᱭᱤᱫ ᱫᱚ ᱫᱤᱠᱩ ᱠᱟᱱ ᱜᱮᱭᱟ ᱟᱫᱚ ᱫᱤᱠᱩ ᱦᱚᱸᱠᱚ ᱵᱚᱸᱜᱟᱭᱟ ᱥᱟᱱᱛᱟᱲ ᱦᱚᱠᱚ ᱠᱚ ᱵᱚᱝᱜᱟᱭᱟ
ᱡᱚᱛᱚ ᱜᱮ ᱱᱟᱦᱟᱜ
ᱦᱩᱸ ᱦᱩᱸ
ᱯᱟᱹᱦᱤᱞ ᱠᱷᱚᱱᱟᱜ ᱜᱮ ᱚᱱᱠᱟ ᱠᱚ ᱵᱚᱸᱜᱟ ᱟᱹᱜᱩ ᱟᱠᱟᱜᱼᱟ ᱟᱫᱚ ᱢᱮᱱᱟᱠᱚ ᱡᱮ ᱢᱟᱲᱟᱝ ᱫᱚ ᱥᱟᱱᱛᱟᱲ ᱜᱮᱠᱚ ᱵᱚᱸᱜᱟᱭ ᱛᱟᱦᱮᱱᱟ, ᱟᱫᱚ ᱩᱱᱤ ᱥᱟᱱᱛᱟᱲ ᱡᱟᱦᱟᱸᱭ ᱵᱚᱸᱜᱟᱭ ᱛᱟᱦᱮᱱᱟ ᱩᱱᱤ ᱛᱟᱭᱱᱚᱢ ᱜᱚᱡ ᱜᱩᱨᱮᱱ ᱠᱷᱟᱱ ᱫᱚ ᱟᱫᱚ ᱫᱤᱠᱩ ᱠᱚ ᱟᱹᱜᱩ ᱠᱮᱫᱮᱭᱟ ᱩᱱᱤ᱾ ᱚ ᱞᱟᱹ ᱟᱠᱚ ᱛᱚ ᱵᱟᱢᱰᱮ ᱠᱚ ᱵᱚᱸᱜᱟᱭᱟ ᱮᱱᱠᱷᱟᱱ ᱫᱚ ᱟᱫᱚ ᱩᱱᱤ ᱯᱟᱨᱮ ᱟᱫᱚ ᱠᱚ ᱵᱚᱸᱜᱟ ᱦᱚᱪᱚ ᱠᱮᱫᱮᱭᱟ᱾
ᱚ
ᱟᱫᱚ ᱱᱤᱛᱚᱜ ᱫᱚ ᱟᱫᱚ ᱫᱤᱠᱩ ᱠᱚ ᱠᱩ ᱚᱱᱟ ᱤᱭᱟᱹᱥ ᱨᱮᱠᱚ ᱦᱤᱡᱩᱜᱼᱟ ᱚᱱᱟ᱾ ᱫᱟᱜ ᱫᱩᱞ ᱠᱚ
ᱚ
ᱟᱪᱪᱷᱟ ᱢᱟᱱᱮ ᱵᱩᱨᱩ ᱥᱳᱩᱨ ᱧᱚᱜ ᱜᱮᱭᱟ, ᱟᱯᱮ ᱚᱲᱟᱜ ᱟᱛᱳ?
ᱦᱮᱸ ᱵᱩᱨᱩ ᱥᱩᱨ ᱢᱟᱱᱮ ᱡᱟᱦᱟᱸ ᱚᱱᱟ ᱵᱩᱨᱩ ᱯᱟᱛᱟ ᱦᱩᱭᱩᱜᱼᱟ ᱚᱱᱟ ᱠᱷᱚᱱᱟᱜ ᱠᱤᱪᱷᱩ
ᱟᱪᱪᱷᱟ ᱩᱱᱤ ᱩᱱᱤ ᱵᱩᱨᱩ ᱵᱚᱸᱜᱟ ᱫᱚ ᱩᱱᱤ ᱫᱚ ᱠᱩᱲᱤ ᱜᱤᱫᱽᱨᱟᱹ ᱵᱚᱸᱜᱟ ᱠᱟᱱᱟᱭ ᱥᱮ ᱠᱚᱲᱟ ᱜᱤᱫᱽᱨᱟᱹ ᱵᱚᱸᱜᱟ ᱠᱟᱱᱟᱭ᱾
ᱦᱮᱸ ᱵᱩᱨᱩ ᱵᱚᱸᱜᱟ ᱫᱚ ᱱᱟᱜ ᱤᱱᱟᱹ ᱟᱞᱮ ᱥᱩᱨᱢᱟᱱ ᱫᱚ ᱱᱟᱸᱜ ᱠᱚᱲᱟ ᱵᱚᱸᱜᱟ ᱠᱟᱱᱟᱭ ᱦᱟᱸᱜ᱾
ᱚ ᱞᱟᱹᱭᱟ ᱠᱚ ᱠᱚᱲᱟ ᱵᱚᱸᱜᱟ?
ᱦᱮᱸ ᱟᱫᱚ ᱩᱱ ᱠᱟᱜᱮ ᱮᱸᱰᱮ ᱫᱚ ᱱᱟᱜ ᱠᱚᱲᱟ ᱵᱚᱸᱜᱟ ᱠᱟᱱᱟ ᱟᱨᱦᱚᱸ ᱤᱱᱟᱹ ᱥᱩᱨ ᱨᱮ ᱟᱨ ᱢᱤᱫᱴᱷᱮᱱ ᱢᱮᱱᱟᱜᱼᱟ ᱚᱸᱰᱮ ᱫᱚ ᱠᱩᱲᱤ ᱵᱚᱸᱜᱟ, ᱢᱟᱱᱮ ᱟᱵᱚᱨᱮᱱ ᱢᱟᱛᱚ ᱡᱚᱛᱚ ᱵᱚᱸᱜᱟ ᱜᱮᱠᱚ ᱛᱟᱦᱮᱱᱟ, ᱟᱫᱚ ᱚᱠᱟ ᱡᱚᱠᱷᱚᱱ ᱪᱤᱞᱤ ᱵᱚᱸᱜᱟ ᱠᱚ ᱧᱟᱢ ᱠᱟᱭᱟ ᱟᱫᱚ ᱩᱱᱤ ᱵᱚᱸᱜᱟ ᱛᱮᱜᱮ ᱱᱟᱜ ᱠᱚ ᱵᱚᱸᱜᱟᱭᱮᱫ ᱛᱟᱦᱮᱱᱟ᱾
ᱦᱮᱸ ᱥᱚᱢᱚᱭ ᱠᱚᱦᱚᱸ ᱦᱩᱭ ᱦᱮᱡ ᱱᱟ᱾ ᱱᱤᱱᱟᱹᱜ ᱜᱮᱞᱟᱝ ᱜᱟᱞᱢᱟᱨᱟᱣᱟ᱾
ᱦᱳᱭ ᱢᱟ ᱮᱱᱠᱷᱟᱱ ᱡᱚᱦᱟᱨ ᱜᱮ᱾
ᱦᱮᱸ ᱡᱚᱦᱟᱨ ᱜᱮ᱾
ᱵᱟᱭ ᱠᱟᱴ ᱢᱮ᱾